ᱦᱮᱞᱳ,
ᱦᱮᱸ ᱜᱚᱝᱠᱮ ᱨᱚᱲ ᱟᱸᱢᱚᱜ ᱠᱟᱱ ᱛᱟᱦᱞᱤᱧᱟ?
ᱦᱳᱭ ᱟᱸᱡᱚᱢᱚᱜ ᱠᱟᱱᱟ ᱜᱚᱝᱠᱮ᱾
ᱚ ᱪᱮᱫ ᱵᱮᱱ ᱪᱠᱟᱹᱭᱮᱫᱟ? ᱪᱮᱠᱟ ᱵᱟᱝ ᱫᱩᱲᱩᱵ ᱠᱟᱱᱟᱞᱤᱧ᱾
ᱟᱪᱪᱷᱟ ᱟᱪᱪᱷᱟ ᱮᱱᱠᱷᱟᱱ ᱱᱟᱯᱟᱭ ᱜᱮ ᱡᱚᱛᱚ ᱦᱚᱲ ᱚᱲᱟᱜ ᱨᱮ?
ᱦᱮᱸ ᱚᱲᱟᱜ ᱦᱚᱲ ᱠᱚ ᱱᱟᱯᱟᱭ ᱜᱮᱭᱟ, ᱟᱹᱞᱤᱧ ᱦᱚᱸᱞᱤᱧ ᱱᱟᱯᱟᱭ ᱜᱮᱭᱟ᱾ ᱟᱵᱮᱱ ᱜᱮ ᱪᱮᱫᱠᱟ?
ᱦᱳᱭ ᱦᱳᱭ ᱟᱹᱞᱤᱧ ᱦᱚᱸ ᱚᱱᱠᱟ ᱱᱟᱯᱟᱭ ᱜᱮ᱾
ᱚᱲᱟᱜ ᱦᱚᱲ ᱠᱚ?
ᱚᱲᱟᱜ ᱨᱮᱦᱚᱸ ᱦᱚᱸ ᱱᱟᱯᱟᱭ ᱜᱮ ᱡᱚᱛᱚ᱾
ᱚ ᱚᱠᱟᱨᱮ ᱢᱮᱱᱟᱜ ᱵᱮᱱᱛᱮ?
ᱟᱹᱞᱤᱧ ᱫᱚ ᱱᱚᱜᱼᱚ ᱱᱚᱝᱠᱟ ᱦᱟᱜ ᱫᱟᱜ ᱵᱟᱲᱟᱭ ᱠᱷᱟᱱ ᱮᱱᱠᱷᱟᱱ ᱚᱱᱛᱮ ᱵᱟᱭᱨᱮ ᱥᱮᱫ ᱨᱮ ᱠᱟᱴᱤᱡ ᱞᱤᱧ ᱦᱮᱡ ᱟᱠᱟᱱᱟ᱾ ᱦᱳᱭᱥ ᱥᱮ ᱚᱲᱟᱜ ᱠᱚᱨᱮ ᱫᱚ ᱚᱱᱠᱟ ᱴᱟᱣᱟᱨ ᱠᱚ ᱵᱟᱝ ᱛᱟᱦᱮᱱᱟ ᱟᱫᱚ᱾
ᱦᱮᱸ ᱦᱮᱸ ᱴᱟᱣᱟᱨ ᱫᱚᱢᱮ ᱰᱤᱥᱴᱟᱵ ᱮᱫᱟ ᱟᱨᱚ ᱫᱟᱜ ᱨᱮ ᱟᱨᱚ ᱵᱟᱹᱲᱛᱤ ᱰᱤᱥᱴᱟᱵ ᱮᱟᱭ᱾
ᱦᱳᱭ ᱦᱳᱭ ᱦᱳᱭ᱾
ᱛᱟᱦᱚᱞᱮ ᱫᱟᱠᱟ ᱠᱚᱛᱚ ᱡᱚᱢ ᱠᱮᱫᱟ ᱵᱮᱱ ᱥᱮ ᱟᱹᱨᱤ?
ᱫᱟᱠᱟ ᱠᱚᱫᱚ ᱟᱹᱣᱨᱤ ᱞᱤᱧ ᱡᱚᱢᱟ ᱦᱟᱸᱜ, ᱚᱱᱠᱟ ᱱᱟᱥᱛᱟ ᱵᱟᱲᱟ ᱦᱩᱭ ᱠᱟᱱᱟ ᱦᱳᱭᱥᱮ᱾ ᱟᱵᱮᱱ ᱵᱮᱱ ᱡᱚᱢ ᱠᱮᱫᱼᱟ ᱥᱮ ᱵᱟᱝ?
ᱚ
ᱟᱵᱮᱱ ᱵᱮᱱ ᱡᱚᱢ ᱠᱮᱣᱭᱟᱜᱼᱟ ᱥᱮ ᱵᱟᱝ?
ᱪᱮᱫᱵᱮᱱ ᱢᱮᱱᱫᱟ?
ᱢᱤᱫᱫᱟᱹᱧ ᱟᱵᱮᱱ ᱵᱮᱱ ᱡᱚᱢ ᱠᱮᱫᱼᱟ ᱥᱮ ᱵᱟᱝ?
ᱟᱹᱞᱤᱧ ᱦᱚᱸ ᱫᱟᱠᱟ ᱫᱚ ᱟᱣᱨᱤ ᱞᱤᱧ ᱡᱚᱢᱟ, ᱱᱟᱥᱛᱟ ᱵᱟᱲᱟ ᱟᱠᱟᱱᱟᱞᱤᱧ᱾
ᱟᱪᱪᱷᱟ ᱮᱱᱠᱷᱟᱱ ᱟᱵᱮᱱ ᱦᱚᱸᱵᱮᱱ ᱫᱩᱵ ᱟᱠᱟᱱᱟ ᱦᱭᱥ ᱥᱮ᱾ ᱦᱩᱸ
ᱪᱮᱫᱵᱮᱱ ᱞᱟᱹᱭ ᱫᱟ
ᱛᱟᱦᱚᱞᱮ ᱮᱱᱠᱷᱟᱱ ᱮᱱᱠᱷᱟᱱ ᱪᱟᱥ ᱵᱟᱥ ᱠᱚ ᱛᱤᱱᱟᱹᱜ ᱥᱟᱺᱜᱤᱧ
ᱪᱟᱥᱵᱟᱥ ᱫᱚ ᱱᱚᱜ ᱚᱚᱭ ᱛᱚ ᱮᱦᱚᱵ ᱦᱩᱭᱠ ᱠᱟᱱᱟ᱾ ᱫᱚᱢᱮ ᱫᱤᱱ ᱫᱚ ᱵᱟᱭ ᱫᱟᱜ ᱠᱟ ᱫᱚᱢᱮ ᱫᱤᱱ ᱞᱟᱦᱟ ᱫᱚ ᱫᱟᱜ ᱵᱟᱝ ᱞᱟᱜᱟᱣ ᱠᱟᱱᱟ᱾
ᱟᱪᱪᱷᱟᱷᱟ
ᱦᱩᱸ ᱟᱯᱮᱛ
ᱟᱞᱮ ᱦᱚᱸ ᱚᱱᱮ ᱚᱱᱠᱟᱜ ᱜᱮ ᱵᱟᱭ ᱫᱟᱜ ᱠᱷᱟᱹᱛᱤᱨ ᱛᱮ ᱚᱱᱮ ᱚᱱᱠᱟ ᱞᱮ ᱛᱟᱭᱱᱚᱢ ᱧᱚᱜ ᱠᱟᱱᱟ ᱠᱟᱹᱴᱤᱡᱼᱼ
ᱚ ᱦᱮᱸ ᱦᱮᱸ
ᱦᱩᱸ ᱦᱩᱸ ᱟᱨ ᱱᱚᱜ ᱚᱚᱭ ᱱᱤᱛᱚᱜ ᱦᱜ ᱠᱷᱮᱛ ᱠᱚᱞᱮ ᱞᱚᱥᱚᱫ ᱵᱟᱲᱟᱭ ᱜᱮᱭᱟ ᱦᱜ ᱦᱳᱭᱥᱮ ᱢᱤᱫ ᱵᱟᱨᱭᱟ ᱨᱚᱭ ᱠᱚᱦᱚᱸᱮ ᱨᱚᱦᱚᱭᱮᱫ ᱜᱮᱭᱟ᱾
ᱚ ᱟᱨ ᱨᱚᱦᱚᱭ ᱫᱚ ᱛᱟᱞᱮ ᱟᱣᱨᱤ ᱥᱟᱛ ᱦ
ᱟᱹᱣᱨᱤ ᱥᱚᱛᱨᱤ ᱟᱹᱣᱨᱤ ᱚᱱᱮ ᱠᱟ ᱵᱟᱭ ᱫᱟᱜ ᱞᱮᱠᱷᱟᱱ ᱦᱚᱸ ᱵᱟᱝ ᱜᱟᱱᱚᱜᱼᱟ ᱥᱮ
ᱦᱮᱸ
ᱦᱩᱸ
ᱛᱮᱦᱮᱧᱭᱟᱹ ᱫᱟᱜ ᱞᱮᱫᱟᱭ ᱚᱱᱛᱮ
ᱛᱤᱦᱤᱧ ᱛᱤᱧ ᱱᱚᱜᱼᱚᱭ ᱛᱚᱛᱟᱜ ᱵᱮ ᱨᱮ ᱫᱟᱜ ᱠᱮᱫᱮᱜᱼᱟ ᱦᱳᱭᱥᱮ ᱥᱮᱛᱟᱜ ᱵᱮᱤᱱ ᱱᱤᱛᱚᱜ ᱦᱚᱸᱭ ᱫᱟᱜ ᱮ ᱜᱮᱭᱟ ᱠᱟᱹᱴᱤᱡ ᱠᱟᱹᱴᱤᱡ ᱦᱳᱭᱥᱮᱼᱼ
ᱦᱮᱸ ᱦᱮᱸ
ᱱᱚᱛᱮ ᱫᱟᱜ ᱠᱮᱫᱟᱭ ᱱᱮᱛᱚ ᱫᱚ ᱯᱷᱟᱜ ᱠᱮᱫᱟᱭ ᱱᱚᱛᱮ ᱫᱚ ᱦᱟᱸᱼᱼ
ᱟᱪᱪᱷᱟ ᱟᱪᱪᱷᱟ
ᱟᱯᱮ ᱫᱚ ᱵᱩᱨᱩ ᱫᱤᱥᱚᱢ ᱥᱮ ᱴᱟᱺᱰᱤ ᱫᱤᱥᱚᱢ᱾
ᱟᱞᱮ ᱫᱚ ᱚᱱᱠᱟ ᱵᱤᱨ ᱵᱩᱨᱩ ᱠᱚᱦᱚᱸ ᱩᱱᱟᱹᱜ ᱫᱚ ᱵᱟᱹᱪᱩᱜ ᱟᱠᱟᱜᱼᱟ᱾ ᱵᱤᱨ ᱫᱚ ᱦᱮᱱᱟᱜ ᱠᱟᱜ ᱜᱮᱭᱟ ᱟᱫᱚ ᱚᱱᱮ ᱚᱱᱠᱟ ᱠᱟᱹᱴᱤᱡ ᱠᱟᱹᱴᱤᱡ ᱵᱤᱨ ᱦᱳᱭᱥᱮ᱾
ᱚ ᱪᱮᱫ ᱥᱟᱨᱡᱚᱢ ᱵᱤᱨ ᱥᱮ ᱚᱱᱟ ᱮᱢᱱᱤ
ᱵᱟᱝ ᱵᱟᱝ ᱥᱟᱨᱡᱚᱢ ᱵᱤᱨ ᱫᱚ ᱟᱞᱮᱥ ᱥᱮᱫ ᱫᱚ ᱚᱱᱮ ᱚᱱᱠᱟ ᱵᱪᱩᱜ ᱠᱚᱜᱣᱟ ᱥᱟᱨᱡᱚᱢ ᱵᱤᱨ ᱟᱫᱚᱞ ᱫᱚ᱾ ᱚᱱᱮ ᱚᱱᱠᱟ ᱢᱩᱨᱩ ᱢᱩᱨᱩᱜ ᱵᱤᱨ ᱦᱮᱱᱟᱜ ᱟᱠᱟᱫᱟ ᱦᱳᱭᱥᱮ᱾
ᱦᱩᱸ᱾
ᱟᱨ ᱱᱚᱝᱠᱟ ᱥᱚᱢᱚᱥᱛᱚ ᱫᱟᱨᱮ ᱠᱚᱛᱮ ᱢᱮᱥᱟᱞ ᱦᱮᱱᱟᱜ ᱟᱠᱟᱫᱼᱟ ᱟᱨᱠᱤ᱾
ᱚ ᱦᱩᱸ᱾
ᱪᱮᱫ ᱫᱚ ᱚᱱᱮᱠᱟ ᱵᱩᱨᱩ ᱵᱤᱨ ᱵᱩᱨᱩ ᱠᱚ ᱦᱮᱱᱟᱜ ᱟᱠᱟᱫ ᱥᱮ ᱵᱟᱝ?
ᱟᱞᱮ ᱥᱮᱫ ᱦᱚᱸ ᱚᱱᱠᱟ ᱥᱟᱨᱡᱚᱢ ᱵᱤᱨ ᱫᱚ ᱟᱞᱮ ᱠᱷᱚᱡ ᱡᱷᱟᱹᱞ ᱧᱚᱜ ᱨᱮ ᱢᱮᱱᱟᱜ ᱟᱠᱟᱫᱟ᱾ ᱟᱨ ᱮᱢᱱᱤ ᱜᱟᱡᱟᱲ ᱠᱚᱫᱚ ᱢᱩᱨᱩᱫ ᱜᱟᱡᱟᱲ ᱠᱚᱫᱚ ᱥᱩᱨ ᱨᱮᱜᱮ ᱢᱮᱱᱟᱜ ᱟᱠᱟᱫᱟ᱾ ᱚᱱᱟ ᱜᱟᱡᱟᱲ ᱦᱚᱸ ᱵᱤᱨ ᱦᱚᱸ ᱞᱟᱹᱴᱩ ᱧᱚᱜ ᱜᱮᱭᱟ᱾
ᱟᱪᱪᱷᱟ ᱥᱟᱨᱡᱚᱢ ᱵᱤᱨ ᱠᱚᱫᱚ ᱦᱮᱱᱟᱜ
ᱥᱟᱨᱡᱚᱢ ᱵᱤᱨ ᱢᱮᱱᱟᱜᱼᱟ ᱟᱫᱚ ᱟᱞᱮ ᱠᱷᱚᱡ ᱫᱚ ᱡᱷᱟᱹᱞ ᱧᱚᱜ ᱜᱮᱭᱟ ᱟᱞᱮ ᱴᱚᱴᱷᱟ ᱠᱷᱚᱱ ᱫᱚ ᱡᱷᱟᱹᱞ ᱧᱚᱜ ᱜᱮᱭᱟ᱾
ᱟᱪᱪᱷᱟ ᱮᱱᱠᱷᱟᱱ ᱵᱚᱸᱜᱟ ᱵᱩᱨᱩ ᱵᱚᱸᱜᱟ ᱵᱩᱨᱩ ᱡᱚᱠᱷᱚᱱ ᱯᱮ ᱟᱹᱜᱩᱭᱮᱫ ᱜᱮᱭᱟ ᱥᱮ᱾
ᱦᱩᱸ᱾
ᱟᱪᱪᱷᱟ ᱟᱪᱪᱷᱟ ᱟᱞᱮᱥᱮᱫ ᱫᱚ ᱚᱱᱮ ᱚᱱᱠᱟ ᱵᱚᱸᱜᱟ ᱵᱩᱨᱩ ᱡᱚᱠ ᱠᱷᱚᱱ ᱫᱚ ᱦᱟᱜ ᱚᱱᱮ ᱚᱱᱠᱟ ᱵᱟᱦᱨᱮ ᱠᱷᱚᱡ ᱞᱮ ᱟᱹᱜᱩᱭᱮᱭᱟ ᱦᱳᱭᱥᱮ᱾
ᱦᱮᱸ᱾
ᱚᱱᱠᱟ ᱦᱟᱴ ᱯᱟᱛᱟ ᱠᱷᱚᱱᱚᱡ ᱞᱮ ᱟᱹᱜᱩᱭ ᱭᱮᱭᱟ᱾
ᱚ ᱟᱞᱮ ᱫᱚ ᱦᱮᱸ ᱦᱮᱸ ᱟᱞᱮ ᱫᱚ ᱫᱚᱢᱮ ᱥᱟᱺᱜᱤᱧ ᱫᱚ ᱵᱟᱝ᱾ ᱥᱩᱨ ᱧᱚᱜ ᱜᱮᱭᱟ ᱚᱱᱟᱛᱮ ᱚᱸᱰᱮ ᱠᱷᱚᱱᱚᱡ ᱞᱮ ᱟᱹᱜᱩᱭᱟ᱾
ᱮᱱᱠᱷᱟᱱ ᱟᱫᱚ ᱦᱩᱲᱩ ᱠᱚᱫᱚ ᱛᱤᱱᱟᱹᱜ ᱜᱷᱟᱹᱲᱤᱡ ᱯᱮ ᱨᱚᱦᱚᱭ ᱠᱮᱜᱼᱟ?
ᱦᱩᱲᱩ ᱨᱚᱦᱚᱭ ᱠᱮᱫᱟᱞᱮ ᱵᱟᱨᱭᱟ ᱜᱟᱱᱞᱮ ᱨᱚᱦᱚᱭ ᱠᱮᱫᱟ ᱮᱚᱱ ᱛᱮᱞ ᱞᱮ ᱮᱦᱚᱵ ᱠᱮᱫᱟ᱾ ᱱᱚᱜᱚᱭ ᱱᱤᱭᱟᱹ ᱫᱟᱜ ᱨᱮᱜᱮ ᱞᱟᱜᱟᱣ ᱠᱟᱱᱟ ᱞᱟᱦᱟ ᱛᱮᱢᱟ ᱵᱟᱝ ᱞᱟᱜᱟᱣᱛ ᱛᱟᱣ ᱨᱮᱦᱚᱸ ᱵᱟᱹᱫᱽ ᱨᱮᱫᱚ ᱟᱹᱣᱨᱤ ᱞᱟᱜᱟᱜᱼᱟ ᱦᱟᱜ ᱵᱟᱹᱭᱦᱟᱹᱲ ᱨᱮᱜᱮ ᱡᱟ ᱞᱟᱜᱟᱣ ᱠᱟᱱᱟ ᱫᱟᱜ ᱫᱚ᱾
ᱟᱪᱪᱷᱟ ᱟᱪᱪᱷᱟ ᱪᱷᱟ᱾
ᱦᱮᱸ᱾
ᱦᱳᱭ ᱦᱳᱭ᱾ ᱮᱱᱠᱷᱟᱱ ᱠᱟᱹᱢᱤ ᱭᱚ ᱦᱳᱭ ᱦᱳᱭ ᱮᱱᱠᱷᱟᱱ ᱫᱚ ᱟᱫᱚ ᱚᱱᱮ ᱠᱟᱜᱮ ᱫᱟᱜ ᱵᱷᱚᱨᱥᱟ ᱠᱷᱟᱱ ᱫᱚ ᱚᱱᱮ ᱚᱝᱠᱟ ᱵᱟᱭ ᱫᱟᱜ ᱟᱞᱮ ᱠᱷᱟᱱ ᱦᱚᱸ ᱵᱟᱝ ᱜᱟᱱᱚᱜᱼᱟ ᱦᱳᱭᱥᱮ᱾ ᱟᱨ ᱱᱚᱛᱮ ᱚᱝᱠᱟ ᱫᱚ ᱟᱯᱮ ᱥᱮᱜ ᱫᱚ ᱜᱚᱝᱠᱮ ᱚᱝᱠᱟ ᱥᱩᱵᱤᱫᱷᱟ ᱠᱚ ᱦᱮᱱᱟᱜ ᱠᱟᱜ ᱥᱮ ᱵᱟᱝ ᱠᱮᱱᱮᱞ ᱯᱮᱱᱮᱞ ᱠᱚ?
ᱵᱟ ᱵᱟᱝ ᱚᱱᱠᱟ ᱥᱩᱵᱤᱫᱷᱟ ᱫᱚ ᱵᱟᱹᱱᱩᱜ ᱠᱟᱫᱟ᱾ ᱡᱟ ᱱᱚᱣᱟ ᱥᱮᱨᱢᱟ ᱫᱟᱜ ᱛᱮᱜᱮ ᱟᱫᱚ ᱵᱟᱠᱦᱟᱡ ᱫᱚ᱾ ᱦᱮᱸ ᱟᱯᱮ ᱫᱚ ᱚᱱᱛᱮ ᱢᱮᱱᱟᱜᱼᱟ?
ᱵᱟᱝ ᱟᱞᱮ ᱥᱮᱜ ᱦᱚᱸ ᱜᱚᱝᱠᱮ ᱚᱝᱠᱟ ᱫᱚ ᱵᱟᱹᱪᱩᱜ ᱠᱟᱜᱼᱟ ᱦᱳᱭᱥᱮ, ᱟᱞᱮ ᱦᱚᱸ ᱚᱱᱠᱟ ᱥᱮᱨᱢᱟ ᱫᱟᱜ ᱛᱮᱜᱮᱞᱮ ᱪᱟᱥ ᱜᱮᱭᱟ ᱦᱳᱭ ᱥᱮ᱾
ᱛᱟᱞᱦᱮ ᱢᱤᱫ ᱫᱷᱟᱣ ᱯᱮ ᱪᱟᱥᱮ ᱵᱟᱨ ᱫᱷᱟᱣ ᱜᱮ ᱢᱤᱫ ᱫᱷᱟᱣ ᱜᱮ?
ᱟᱞᱮ ᱦᱚᱸ ᱢᱤᱫ ᱫᱷᱟᱣ ᱜᱮᱞᱮ ᱪᱟᱥ ᱜᱮᱭᱟ᱾
ᱳ
ᱵᱟᱨ ᱫᱷᱟᱣ ᱫᱚ ᱚᱱᱮ ᱚᱝᱠᱟ ᱫᱟᱜ ᱨᱮᱱᱟᱜ ᱥᱩᱵᱤᱫᱟ ᱵᱟᱹᱪᱩᱜ ᱠᱟᱜᱟ ᱥᱮ ᱟᱫᱚ ᱚᱱᱮ ᱚᱝᱠᱟ ᱵᱟᱨ ᱫᱷᱟ ᱫᱚ ᱵᱟᱞᱮ ᱪᱟᱥ ᱫᱟᱲᱮᱭᱟᱜ ᱠᱟᱱᱟ᱾
ᱦᱳᱭ ᱦᱳᱭ ᱦᱳᱭ ᱚᱱᱟᱜᱮ ᱫᱟᱜ ᱨᱮᱱᱟᱜ ᱥᱩᱵᱤᱫᱟ ᱛᱟᱦᱮᱸ ᱞᱮᱱ ᱠᱷᱟᱡ ᱠᱮᱱᱮᱞ ᱠᱩ ᱛᱮᱦᱮ ᱞᱮᱱᱷᱟᱡ ᱟᱫᱚ ᱵᱟᱨ ᱫᱷᱟᱣ ᱪᱟᱥ ᱫᱟᱲᱮᱭᱟᱜ-ᱟ ᱵᱮᱱ ᱵᱟᱠᱷᱟᱡ ᱪᱮᱠᱟᱹ ᱛᱮᱵᱤᱱ ᱫᱟᱲᱮᱭᱟᱜ ᱵᱟᱨ ᱫᱷᱟᱣ
ᱟᱨ ᱚᱝᱠᱟ ᱯᱩᱠᱷᱨᱤ ᱨᱮᱱᱟᱜ ᱛᱮᱦᱚᱸ ᱦᱩᱲᱩ ᱪᱟᱥ ᱫᱚ ᱵᱟᱝ ᱜᱟᱱᱚᱜ-ᱟ᱾
ᱦᱩᱸ ᱚᱝᱠᱟ ᱜᱮ᱾ ᱟᱪᱡᱟ ᱛᱟᱞᱦᱮ ᱩᱛᱩ ᱠᱚᱜᱮ ᱛᱟᱞᱦᱮ ᱪᱮᱫ ᱠᱚᱯᱮ ᱨᱚᱦᱚᱭ-ᱟ ᱩᱛᱩ ᱠᱚ?
ᱩᱛᱩ ᱠᱚᱫᱚ ᱚᱱᱮ ᱚᱝᱠᱟ ᱡᱚᱢ ᱞᱤᱜᱤᱫ ᱛᱮ ᱟᱨᱠᱤ ᱦᱳᱭᱥᱮ ᱵᱟᱲᱜᱮ ᱠᱚᱨᱮ ᱟᱨᱠᱤ᱾ ᱵᱟᱝ ᱵᱟᱝ ᱵᱟᱝ ᱦᱳᱭ ᱦᱳᱭ ᱦᱳᱭ ᱯᱩᱠᱷᱨᱤ ᱠᱚᱨᱮᱱᱟᱜ ᱫᱟᱜ ᱛᱮᱜᱮ ᱦᱮᱸᱥᱮ ᱟᱫᱚ ᱡᱚᱢ ᱞᱮᱠᱟ ᱫᱚ ᱦᱩᱭᱩᱜ ᱜᱮᱭᱟ ᱡᱚᱢ ᱞᱮᱠᱟ ᱫᱚ ᱮᱱᱠᱷᱟᱱ ᱫᱚ ᱵᱟᱹᱲᱜᱤ
ᱠᱟᱭ ᱫᱚ ᱦᱮᱸ ᱵᱟᱡᱟᱨ ᱠᱷᱚᱡ ᱠᱤᱨᱤᱧ ᱠᱷᱟᱡ ᱫᱚ ᱦᱮᱸ ᱥᱮ᱾
ᱦᱳᱭ ᱦᱳᱭ ᱮᱱᱠᱷᱟᱱ ᱯᱮᱲᱟ ᱦᱚᱲ ᱠᱚᱠᱚ ᱦᱟᱡᱩᱜ ᱠᱷᱟᱡ ᱫᱚ ᱡᱟᱞᱫᱤ ᱚᱱᱮ ᱚᱱᱠᱟ ᱵᱟᱲᱤ ᱠᱷᱚᱱ ᱜᱮᱞᱮ ᱥᱤᱫ ᱟᱹᱜᱩ ᱠᱮᱫ ᱜᱮ ᱦᱮᱸ ᱥᱮ᱾
ᱦᱩᱸ ᱦᱩᱸ
ᱟᱫᱚ ᱚᱱᱟ ᱜᱮᱞᱮ ᱤᱥᱤᱱ ᱜᱚᱜᱠᱮᱫ ᱜᱮ ᱛᱷᱚᱲᱟ᱾
ᱟᱨ ᱥᱟᱠ ᱥᱚᱵᱽᱡᱤ ᱡᱚᱢ ᱫᱚ ᱟᱹᱰᱤ ᱢᱚᱸᱡᱟ ᱦᱳᱭ ᱥᱮ᱾
ᱦᱮᱸ ᱟᱹᱰᱤ ᱢᱚᱸᱡᱟ ᱤᱭᱟᱹ ᱡᱤᱞ ᱠᱚ ᱠᱷᱚᱡ ᱫᱚ᱾
ᱦᱳᱭ ᱦᱳᱭ ᱮᱱᱠᱷᱟᱱ ᱫᱚ ᱥᱚᱨᱤᱨ ᱠᱚᱦᱚᱸ ᱠᱟᱹᱴᱤᱡ ᱢᱚᱡᱽ ᱜᱮ ᱛᱟᱦᱮᱱᱟ
ᱢᱚᱡᱽ ᱜᱮ ᱦᱮᱸ᱾
ᱦᱩᱸ ᱮᱱᱠᱷᱟᱱ ᱟᱵᱮᱱ ᱫᱚ ᱪᱮᱜ ᱨᱚᱦᱚᱭ ᱜᱮᱭᱟ?
ᱦᱮᱸ ᱨᱚᱦᱚᱭ ᱜᱮᱭᱟ ᱞᱤᱧ ᱚᱝᱠᱟ ᱜᱮ ᱥᱟᱠ ᱥᱚᱵᱽᱡᱤ ᱠᱚᱜᱮ ᱵᱮᱸᱜᱟᱲ ᱠᱚ ᱟᱹᱰᱤ ᱠᱤᱪᱷᱩ᱾
ᱦᱳᱭ ᱦᱳᱭ ᱮᱠᱷᱟᱱ ᱚᱲᱟᱜ ᱞᱤᱹᱜᱤᱫ ᱥᱮ ᱚᱝᱠᱟ
ᱞᱟᱹᱜᱤᱜ ᱦᱚᱸ ᱵᱟᱡᱟᱨ ᱞᱟᱹᱜᱤᱜ ᱦᱚᱸ ᱵᱟᱱᱟᱨ ᱞᱟᱹᱜᱤᱜ ᱜᱮ᱾
ᱟᱪᱪᱷᱟ
ᱟᱫᱚ ᱟᱞᱮᱫᱚ ᱵᱟᱡᱟᱨ ᱥᱳᱨ ᱛᱚ ᱟᱫᱚ ᱚᱱᱟ ᱛᱮᱞᱮ ᱨᱚᱦᱚᱭᱟ, ᱛᱤᱱᱟᱹᱜ ᱥᱳᱨᱟ ᱟᱯᱮ ᱫᱚ ᱵᱟᱡᱟᱨ?
ᱵᱟᱡᱟᱨ ᱫᱚ ᱟᱞᱮ ᱫᱚ ᱥᱟᱹᱜᱤᱧ ᱫᱚᱞᱮ ᱥᱟᱹᱜᱤᱧ ᱧᱚᱜ
ᱦᱮᱸ ᱥᱟᱹᱜᱤᱧ ᱠᱷᱟᱡ ᱫᱚ ᱚ ᱠᱟᱭᱫᱤ ᱠᱚ ᱤᱭᱟᱹ ᱚᱥᱩᱵᱤᱫᱷᱟ ᱦᱩᱭᱩᱜ-ᱟ᱾
ᱦᱳᱭ ᱦᱳᱭ ᱟᱫᱚ ᱩᱱᱟᱹᱜ ᱫᱚ ᱵᱟᱞᱮ ᱫᱚᱨᱠᱟᱨᱚᱜ ᱜᱮᱭᱟ᱾ ᱦᱳᱭ
ᱚᱝᱠᱟ ᱜᱟᱹᱰᱭᱟᱹ ᱨᱮᱱᱟᱜ ᱛᱮᱜᱮ ᱯᱮ ᱪᱟᱥ ᱵᱟᱲᱟᱭ ᱜᱮᱭᱟ?
ᱦᱳᱭ ᱦᱳᱭ ᱜᱟᱹᱰᱤᱟᱹ ᱨᱮᱱᱟᱜ ᱛᱮᱜᱮᱞᱤᱧ ᱪᱟᱥ᱾
ᱦᱩᱸᱛᱚ ᱥᱚᱨᱠᱟᱨ ᱯᱟᱥᱴᱟ ᱥᱮᱫ ᱠᱷᱚᱱ ᱡᱟᱦᱟᱱᱟᱜ ᱚᱝᱠᱟ ᱫᱟᱜ ᱨᱮᱱᱟᱜ ᱵᱮᱵᱚᱥᱛᱷᱟ ᱠᱚ ᱧᱟᱢ ᱠᱮᱫᱟ ᱯᱮ ᱥᱮ ᱵᱟᱝ?
ᱦᱮᱸ ᱫᱟᱜ ᱨᱮᱱᱟᱜ ᱵᱮᱵᱚᱥᱛᱷᱟ ᱠᱚᱫᱚ ᱚᱱᱮ ᱚᱱᱠᱟ ᱠᱚᱞ ᱠᱚᱠᱚ ᱞᱟᱜᱟᱣ ᱫᱚᱠᱚ ᱞᱟᱜᱟᱣ ᱠᱟᱫ ᱞᱮᱭᱟ ᱦᱳᱭ ᱥᱮ᱾
ᱚ ᱦᱮᱸ
ᱟᱫᱚ, ᱚᱱᱮ ᱚᱱᱠᱟ ᱚᱱᱟ ᱫᱚ, ᱥᱚ, ᱥᱚᱢᱚᱭ ᱨᱮ ᱡᱚᱨᱚᱜᱼᱟ ᱟᱨᱠᱤ, ᱦᱚᱼᱼ
ᱥᱳᱚᱢᱚᱭ ᱨᱮ, ᱦᱮᱸ
ᱛᱤᱨᱮ ᱟᱭᱟᱜ ᱥᱚᱢᱚᱭ, ᱩᱱ ᱨᱮᱜᱮ ᱠᱚᱨᱚᱜᱼᱟ᱾
ᱩᱸᱱ ᱨᱮᱜᱮ ᱡᱚᱨᱚᱜᱼᱟ, ᱦᱳᱭ
ᱦᱩᱸ ᱦᱩᱸ
ᱪᱟᱥ ᱞᱟᱹᱜᱤᱫ ᱛᱮᱫᱚ, ᱵᱟᱝᱠᱚ ᱮᱢ ᱠᱟᱱᱟ, ᱚᱱᱠᱟ ᱥᱩᱵᱷᱤᱫᱟ ᱫᱚ ᱵᱟᱹᱱᱩᱜ ᱠᱟᱫᱟ, ᱟᱞᱮ ᱥᱮᱫ ᱫᱚ ᱫᱟᱜ ᱨᱮᱱᱟᱜ ᱫᱚᱢᱮ, ᱟᱱᱟᱴ ᱛᱟᱞᱮ ᱟᱞᱮ ᱫᱚ᱾
ᱦᱳᱭᱼᱦᱳᱭ ᱚᱱᱮ ᱚᱱᱠᱟ, ᱟᱵᱚ ᱫᱚ, ᱫᱟᱜ ᱠᱚᱦᱚᱸ ᱵᱮᱥ ᱴᱷᱤᱠ ᱛᱮ ᱵᱟᱵᱚᱱ ᱧᱟᱢ ᱮᱜᱼᱟ᱾ ᱡᱟᱞᱟ ᱜᱮᱭᱟ, ᱦᱳᱭ ᱥᱮ᱾
ᱡᱟᱞᱟ ᱜᱮᱭᱟ ᱟᱞᱮᱫᱚ, ᱚᱱᱟ ᱴᱤᱯ ᱠᱚᱞ ᱵᱷᱚᱨᱥᱟᱮ, ᱟᱨ ᱡᱟ ᱯᱩᱠᱷᱨᱤ ᱨᱮ ᱛᱟᱸᱦᱮᱱᱟ, ᱚᱱᱟ ᱵᱷᱚᱨᱥᱟ ᱜᱮᱼᱼ ᱪᱟᱥ ᱵᱟᱥ ᱫᱚ, ᱚᱱᱠᱟᱼᱼ ᱱᱚᱼᱱᱚᱭ, ᱴᱟᱭᱤᱢ ᱠᱚᱞ ᱦᱚᱸ, ᱵᱟᱝ ᱠᱚ, ᱮᱢ ᱠᱟᱱᱟ? ᱟᱫᱚ ᱮᱠᱷᱚᱱ ᱫᱚ, ᱴᱟᱠᱴᱟᱨ ᱛᱮ ᱫᱟᱜ ᱠᱚ ᱟᱹᱜᱩᱣᱟᱞᱮ ᱠᱟᱱᱟ᱾
ᱟᱪᱪᱷᱟ ᱟᱪᱪᱷᱟ
ᱦᱩᱸ ᱦᱩᱸ
ᱟᱞᱮ ᱥᱮᱸᱜ ᱦᱚᱸ, ᱚᱱᱮ ᱚᱱᱠᱟ ᱴᱨᱟᱠᱴᱟᱨ ᱛᱮ ᱫᱟᱜ ᱠᱚ ᱟᱹᱜᱩᱭᱮᱫ ᱛᱟᱦᱮᱱᱟ, ᱥᱮᱫᱟᱭ ᱫᱚ, ᱟᱫᱚ ᱱᱮᱛᱟᱨ ᱫᱚ ᱦᱟᱸᱜ ᱚᱱᱮ ᱚᱱᱠᱟ ᱠᱚᱞ ᱠᱚᱠᱚ, ᱮᱢ ᱠᱟᱫ ᱞᱤᱭᱟ
ᱚ, ᱟᱫᱚ, ᱦᱮᱸ ᱟᱯᱮ ᱫᱚ ᱟᱫᱚ ᱠᱚ ᱮᱢ ᱠᱟᱫ ᱯᱮᱭᱟ, ᱪᱮᱫᱟᱜ ᱫᱚ ᱯᱮ ᱟᱹᱜᱩᱭᱟ ᱪᱮᱫ, ᱛᱟᱦᱞᱮ ᱪᱮᱫ ᱦᱩᱲᱩ ᱠᱚᱯᱮ ᱨᱚᱦᱚᱭ ᱜᱮᱭᱟ?
ᱪᱮᱫ ᱦᱩᱲᱩ ᱠᱚ, ᱦᱩᱲᱩ ᱫᱚ ᱚᱱᱮ ᱚᱱᱠᱟ, ᱦᱩᱲᱩ ᱫᱚ ᱦᱟᱸᱜ, ᱚᱱᱮ ᱡᱚᱢ ᱦᱩᱲᱩ ᱜᱮ, ᱦᱳᱭ ᱥᱮ ᱦᱮᱸ, ᱢᱤᱜ ᱪᱷᱚᱴ ᱜᱮᱞᱮ ᱨᱚᱦᱚᱭ ᱚᱱᱮ ᱡᱚᱢ ᱦᱩᱲᱩ᱾
ᱚ, ᱚᱱᱟ ᱚᱱᱟ, ᱫᱟᱱᱟ ᱜᱩᱲᱤ ᱦᱩᱲᱩ ᱠᱚ ᱢᱮᱛᱟᱜ ᱠᱟᱱᱟ, ᱟᱯᱮ ᱥᱮᱫ, ᱦᱮᱸ
ᱦᱳᱭ ᱦᱳᱭ
ᱚᱱᱟᱠᱚ ᱯᱟᱭᱥᱟ, ᱦᱟᱸ
ᱵᱟᱝ, ᱯᱟᱭᱮᱥ ᱞᱟᱹᱜᱤᱫ ᱫᱚ ᱦᱟᱸᱜ ᱚᱱᱟ ᱫᱚ, ᱵᱟᱞᱮ ᱪᱟᱥ ᱜᱮᱭᱟ᱾
ᱚᱸ,
ᱦᱩᱸᱸ
ᱟᱞᱮ ᱫᱚ, ᱪᱟᱥ ᱟᱞᱮ ᱫᱚ, ᱚᱱᱟ ᱫᱚ ᱠᱚᱢ ᱧᱚᱜ ᱚᱲᱟᱜ ᱡᱚᱢ ᱞᱟᱹᱜᱤᱫ, ᱯᱟᱭᱮᱥ ᱞᱟᱹᱜᱤᱫ ᱛᱮ᱾
ᱟᱪᱼᱪᱷᱟ ᱟᱪᱼᱪᱷᱟ
ᱦᱩᱸ, ᱩᱸ
ᱟᱞᱮ ᱫᱚ ᱦᱟᱸᱜ, ᱫᱟᱠᱟᱭ ᱦᱚᱪᱚᱭ ᱞᱤᱜᱤᱫ ᱞᱮ ᱦᱟᱸᱜ ᱪᱟᱥ ᱟᱞᱮ, ᱥᱮᱫ ᱫᱚ
ᱚ ᱦᱮᱸᱪᱼᱪᱷᱟ
ᱦᱮᱸ ᱦᱩᱸ
ᱰᱟᱝᱨᱤ ᱠᱚᱫᱚ ᱪᱮᱫ ᱠᱟ, ᱛᱤᱱᱟᱹᱜ ᱢᱮᱱᱟᱜ ᱠᱚ ᱛᱟ ᱯᱮᱭᱟ?
ᱰᱟᱝᱨᱤ ᱠᱚᱫᱚ ᱱᱮᱛᱟᱨ ᱫᱚ, ᱵᱟᱹᱪᱩᱜ ᱠᱚᱣᱟ, ᱞᱟᱦᱟ ᱛᱮᱠᱚ ᱛᱮᱸᱦᱮ ᱠᱟᱱᱟ ᱦᱳᱭ ᱥᱮ᱾ ᱟᱫᱚ ᱱᱮᱛᱟᱨ ᱫᱚ ᱦᱟᱸᱜ, ᱚᱱᱮ ᱚᱱᱠᱟ ᱴᱨᱟᱠᱴᱟᱨ ᱠᱚᱛᱮ ᱥᱤ ᱦᱩᱭᱩᱜ ᱠᱟᱱᱟ ᱥᱮ, ᱟᱫᱚ ᱰᱟᱹᱝᱨᱤ ᱠᱚᱫᱚ ᱦᱟᱸᱜ ᱵᱟᱞᱮ ᱫᱚᱦᱚᱣ ᱠᱟᱫ ᱠᱚᱣᱟ᱾
ᱮᱠᱟᱞ ᱜᱮ ᱵᱟᱝ, ᱥᱮ ᱠᱚᱢ ᱧᱚᱜ ᱯᱮ, ᱫᱚᱦᱚ
ᱮᱠᱟᱞ ᱜᱮ ᱵᱟᱝᱼᱟ ᱟᱫᱚ, ᱞᱟᱦᱟ ᱛᱮ ᱮᱱᱠᱟ ᱫᱚ, ᱱᱟᱦᱮᱞ ᱠᱚ ᱛᱮᱸᱦᱮᱸ ᱠᱟᱱᱟ ᱦᱳᱭ ᱥᱮᱼᱼ
ᱚ ᱛᱟᱦᱞᱮ ᱤᱭᱟᱹ ᱞᱟᱹᱜᱤᱫ ᱫᱚ ᱛᱟᱦᱞᱮ ᱠᱷᱮᱛ ᱨᱮ ᱜᱩᱨᱤᱡ ᱠᱚᱫᱚ ᱛᱟᱦᱞᱮ ᱵᱟᱝ ᱯᱮ ᱞᱟᱜᱟᱣᱟ ᱥᱮ
ᱜᱩᱨᱤᱡ ᱠᱚᱫᱚ ᱦᱟᱸᱜ ᱚᱱᱮ ᱚᱱᱠᱟ ᱥᱮ ᱟᱛᱳ ᱠᱚᱨᱮ ᱱᱟᱜ ᱰᱟᱝᱨᱤ ᱠᱚᱫᱚ ᱦᱮᱱᱟᱜ ᱠᱚ ᱜᱮᱭᱟ᱾
ᱚᱻ
ᱦᱳᱭ, ᱦᱳᱭ ᱟᱫᱚ ᱚᱱᱠᱷᱟᱱ ᱦᱚᱸ ᱜᱩᱨᱤᱡ ᱢᱟᱸᱫᱮ ᱠᱷᱚᱡ ᱞᱮ ᱟᱹᱜᱩᱭ ᱜᱮᱭᱟ ᱦᱳᱭ ᱥᱮ, ᱦᱮᱸ
ᱦᱩᱸ ᱮᱠᱷᱚᱱ ᱫᱚ ᱰᱟᱠᱛᱟᱨ ᱦᱩᱭ ᱠᱟᱱᱟ ᱟᱫᱚ ᱩᱱᱟᱹᱜ ᱰᱟᱝᱨᱤ ᱠᱚᱫᱚ ᱵᱟᱭ ᱫᱚᱨᱠᱟᱨᱟ
ᱦᱳᱭ ᱟᱨ ᱮᱠᱷᱚᱱ ᱫᱚ ᱥᱟᱨ ᱠᱚᱦᱚᱸ ᱩᱰᱩᱝ ᱠᱟᱱᱟ ᱥᱮ ᱚᱱᱟ ᱠᱚᱜᱮᱼᱼ
ᱦᱮᱸ ᱜᱩᱨᱤᱡ ᱦᱚᱸ ᱩᱱᱟᱹᱜ ᱫᱚ ᱵᱮᱥᱤ ᱫᱚ ᱵᱟᱭ
ᱦᱳᱭ
ᱥᱟᱨ ᱯᱚᱭᱥᱟ ᱛᱟᱦᱮᱱ ᱠᱷᱟᱡ ᱜᱮ ᱡᱚᱛᱚ ᱠᱤᱪᱷᱩᱼᱼ
ᱦᱳᱭ, ᱦᱳᱭ, ᱦᱳᱭ
ᱦᱩᱸ